ᱦᱮᱸ ᱡᱚᱦᱟᱨ ᱜᱮ
ᱦᱮᱸ ᱡᱚᱦᱟᱨ ᱜᱮ
ᱱᱟᱯᱟᱭ ᱜᱮ
ᱦᱮᱸ ᱱᱤᱛᱚᱜ ᱫᱚ ᱱᱟᱯᱟᱭ ᱜᱮ ᱢᱤᱱᱟᱹᱧᱟ ᱟᱢᱜᱮ ᱞᱟᱹᱭ ᱢᱮ ᱚᱠᱟ ᱞᱮᱠᱟ ᱢᱮᱱᱟᱢᱟ
ᱤᱧ ᱦᱚᱸ ᱱᱟᱯᱟᱭ ᱜᱮᱭᱟ ᱮᱠᱷᱚᱱ ᱫᱤᱭᱮ ᱪᱮᱫ ᱠᱚ ᱪᱤᱠᱟᱹᱭ ᱦᱩᱭᱩᱜ
ᱱᱤᱛᱚᱜ ᱫᱚ ᱦᱟᱸᱜ ᱠᱟᱱ ᱱᱚᱭᱚ ᱫᱩᱲᱩᱵ ᱵᱟᱲᱟᱜ ᱜᱮ ᱛᱟᱲᱟᱢ ᱵᱟᱲᱟ ᱦᱩᱭᱩᱜ ᱠᱟᱱᱟ ᱫᱚ ᱟᱢ ᱞᱮᱢᱮ ᱪᱮᱫᱮᱢ ᱫᱟ
ᱤᱧ ᱫᱚ ᱟᱦᱟᱨ ᱨᱮ ᱴᱟᱠᱴᱟ ᱟᱫᱚ ᱱᱤᱛᱚᱜ ᱫᱚ ᱨᱮᱥᱴ ᱨᱮ ᱢᱤᱱᱟᱹᱧᱟ ᱚᱱᱟᱛᱮᱧ ᱫᱩᱲᱩᱵ ᱠᱟᱱᱟ ᱫᱤᱭᱮ ᱪᱟᱥ ᱦᱩᱭᱩᱜ ᱠᱟᱱᱟ ᱥᱮ
ᱟᱪᱪᱷᱟ ᱟᱪᱪᱷᱟ
ᱟᱯᱮ ᱚᱱᱛᱮ ᱫᱚ ᱪᱟᱥ ᱪᱟ ᱦᱩᱭᱩᱜ ᱠᱟᱱᱟ ᱥᱮ ᱵᱟᱝ
ᱦᱮᱸ ᱜᱚᱝᱠᱮ ᱟᱞᱮᱥᱮᱫ ᱦᱚᱸ ᱪᱟᱥ ᱠᱟᱹᱢᱤ ᱫᱚ ᱦᱩᱭᱩᱜ ᱠᱟᱱᱟ ᱱᱤᱛᱚᱜ ᱫᱚ ᱦᱟᱸᱜ ᱠᱷᱟᱱ ᱨᱚᱦᱚᱭ ᱠᱚᱠᱚ ᱮᱦᱚᱵ ᱠᱟᱫᱟ
ᱟᱪᱪᱷᱟ
ᱟᱫᱚ ᱛᱤᱥ ᱠᱚᱛᱮ ᱠᱚ ᱢᱩᱪᱟᱹᱫᱟ ᱦᱟᱸᱜ ᱠᱷᱟᱱ
ᱦᱳᱭ ᱛᱚ
ᱛᱟᱦᱞᱮ ᱛᱤᱱᱟᱹᱜᱟᱱ ᱠᱟᱹᱢᱤ ᱠᱚᱢ ᱜᱩᱛᱟᱹᱣ ᱠᱮᱫ ᱛᱟᱠᱚᱣᱟ ᱢᱟᱱᱮ ᱪᱟᱥ ᱠᱮᱫᱟᱢ
ᱦᱮᱸ ᱛᱚ ᱜᱷᱩᱨᱥᱩᱨ ᱪᱟᱹᱞᱩᱜ ᱠᱟᱱᱟ
ᱟᱵᱮᱱ ᱫᱚᱵᱮᱱ ᱪᱟᱥ ᱛᱟᱦᱮᱱᱟ ᱥᱮ ᱵᱟᱝ
ᱪᱟᱥ ᱵᱚᱞᱛᱮ ᱦᱮᱸ ᱚᱲᱟᱜ ᱠᱚᱨᱮ ᱫᱚ ᱱᱤᱛᱚᱜ ᱫᱚ ᱠᱷᱟᱱ ᱵᱟᱨᱦᱮ ᱠᱚᱨᱮᱜ ᱵᱟᱨᱦᱮ ᱥᱮᱫ ᱨᱮ ᱢᱤᱱᱟᱹᱧᱟ ᱚᱱᱟ ᱠᱷᱟᱹᱛᱤᱨ ᱟᱫᱚ
ᱟᱪᱪᱷᱟ ᱟᱪᱪᱷᱟ ᱛᱟᱦᱞᱮ ᱱᱚᱣᱟ ᱢᱩᱦᱩᱨᱛᱮ ᱫᱚ ᱪᱮᱫ ᱠᱚ ᱠᱟᱹᱢᱤ ᱠᱟᱹᱥᱱᱤ ᱠᱚ ᱪᱮᱫ ᱠᱚ ᱦᱩᱭᱩᱜ ᱠᱟᱱᱟ ᱯᱟᱲᱦᱟᱣ ᱥᱮ ᱟᱨᱦᱚᱸ ᱮᱴᱟᱜᱟ
ᱱᱚᱝᱠᱟᱜᱮ ᱚᱲᱟᱜ ᱠᱚᱨᱮᱜᱮ
ᱚᱲᱟᱜ ᱠᱚᱨᱮ
ᱦᱮᱸ ᱛᱟᱦᱚᱞᱮ ᱵᱟᱨᱦᱮ ᱵᱤᱱ ᱪᱟᱞᱟᱣ ᱠᱟᱱᱟ ᱠᱟᱹᱢᱤ ᱵᱟᱝ ᱚᱠᱟᱞᱮᱠᱟ ᱵᱤᱱ ᱟᱹᱭᱠᱟᱹᱣ ᱫᱟ ᱛᱟᱦᱞᱮ ᱚᱲᱟᱜ ᱠᱷᱚᱱ ᱵᱟᱦᱨᱮ ᱪᱟᱞᱟᱣ ᱠᱟᱛᱮᱜ
ᱚᱠᱟᱞᱮᱠᱟ ᱵᱤᱱ ᱵᱩᱡᱟ. ᱚᱲᱟᱜ ᱠᱷᱚᱱ ᱵᱟᱨᱦᱮ ᱵᱚᱞᱛᱮ ᱟᱹᱞᱤᱧ ᱫᱚ ᱵᱟᱹᱭᱦᱟᱹᱲ ᱨᱮ ᱢᱮᱱᱟᱜ ᱞᱤᱧᱟᱹ ᱱᱤᱛᱚᱜ ᱫᱚ ᱟᱫᱚ ᱵᱟᱹᱭᱦᱟᱹᱲ ᱨᱮ ᱟᱫᱚ ᱟᱨ ᱢᱤᱫᱴᱟᱝ ᱰᱟᱭᱵᱟᱨ ᱫᱮᱡ ᱟᱠᱟᱱᱟᱭ ᱫᱤᱭᱮ ᱠᱷᱟᱱ ᱫᱚ ᱟᱹᱞᱤᱧ ᱫᱚ ᱦᱟᱸᱜ ᱞᱤᱧ ᱫᱩᱲᱩᱵ ᱟᱠᱟᱱᱟ ᱟᱨ ᱱᱤᱛᱚᱜ ᱫᱚ ᱧᱩᱦᱩᱢᱚᱜ ᱠᱟᱱᱟ ᱦᱮᱸ ᱧᱩᱦᱩᱢᱚᱜ ᱠᱟᱱ ᱠᱷᱟᱡ ᱫᱚ ᱟᱫᱚ ᱱᱤᱛᱚᱜ ᱥᱤᱠᱲᱤᱡ ᱠᱚᱠᱚ ᱜᱮᱜᱮᱨ ᱠᱟᱱᱟ ᱟᱫᱚ ᱟᱪᱪᱷᱟ ᱵᱷᱟᱞᱤ ᱫᱚ ᱵᱟᱝ ᱵᱩᱡᱩᱜ. ᱠᱟᱱᱟ ᱟᱫᱚ ᱞᱟᱡ ᱵᱮᱜᱚᱨ ᱛᱮ ᱠᱟᱹᱢᱤ ᱫᱚ ᱦᱩᱭᱩᱜ ᱜᱮᱭᱟ
ᱮᱠᱫᱚᱢ ᱥᱟᱹᱨᱤ ᱠᱟᱛᱷᱟ ᱜᱮᱵᱤᱱ ᱞᱟᱹᱭ ᱠᱟᱫᱟ ᱱᱚᱣᱟ ᱫᱚ
ᱦᱟᱨᱠᱮᱛ ᱥᱟᱥᱮᱛ ᱫᱚ ᱦᱤᱡᱩᱜ ᱜᱮᱭᱟ
ᱴᱷᱤᱠ ᱟᱫᱚ ᱛᱟᱦᱚᱞᱮ ᱚᱲᱟᱜ ᱠᱚᱫᱚ ᱛᱤᱨᱮᱵᱮᱱ ᱨᱩᱣᱟᱹᱲᱟ
ᱚᱲᱟᱜ ᱨᱩᱣᱟᱹᱲ ᱟᱹᱞᱤᱧ ᱦᱟᱜ ᱟᱨ ᱵᱟᱨᱭᱟ ᱠᱷᱮᱛ ᱵᱟᱹᱠᱤ ᱢᱮᱱᱟᱜᱼᱟ ᱪᱟᱥ ᱮᱢ ᱛᱮ
ᱨᱩᱣᱟᱹᱲ ᱦᱩᱭᱩᱜᱼᱟ
ᱟᱪᱪᱷᱟ, ᱛᱟᱦᱚᱞᱮ ᱞᱟᱹᱭ ᱜᱟᱱᱚᱜᱼᱟ᱾ ᱢᱟᱱᱮ ᱛᱩᱱᱟᱹᱜ ᱵᱟᱡᱮ ᱛᱩᱱᱟᱹᱜ ᱵᱟᱡᱟᱣ ᱫᱟᱲᱮ ᱚᱲᱟᱜ ᱨᱩᱣᱟᱹᱲ ᱪᱟᱞᱟᱣ ᱛᱮ᱾
ᱚᱸ ᱵᱟᱡᱟᱜᱼᱟ ᱯᱚᱱᱮ ᱟᱴ ᱜᱟᱱ ᱵᱟᱡᱟᱜᱼᱟ ᱦᱟᱸᱜ᱾
ᱚ᱾ ᱟᱪᱪᱷᱟ᱾ ᱛᱟᱦᱟᱞᱮ ᱟᱹᱰᱤ ᱜᱷᱟᱲᱤᱡ ᱜᱮ ᱵᱤᱱ ᱛᱟᱦᱮᱸᱱᱟ ᱵᱟᱝ?
ᱦᱮᱸ, ᱰᱤᱯ ᱟᱵᱤᱱᱟᱜ ᱟᱹᱛᱩ ᱫᱤᱥᱚᱢ ᱫᱚ?
ᱜᱚᱢᱠᱮ ᱟᱹᱛᱩ ᱫᱤᱥᱚᱢ ᱫᱚ ᱞᱟᱹᱭ ᱜᱟᱱᱚᱜᱼᱟ ᱱᱟᱢᱟᱞ ᱫᱤᱥᱚᱢ ᱥᱮᱫ ᱜᱮ᱾
ᱱᱟᱢᱟᱞ ᱫᱤᱥᱚᱢ ᱠᱚ ᱟᱪᱪᱷᱟ᱾
ᱵᱩᱨᱩ ᱫᱤᱥᱚᱢ ᱥᱮ ᱵᱤᱨ ᱫᱤᱥᱚᱢ?
ᱟᱞᱤᱧ ᱫᱚ ᱵᱤᱨ ᱫᱤᱥᱚᱢ᱾
ᱟᱪᱪᱷᱟ ᱵᱤᱨ ᱫᱤᱥᱚᱢ ᱨᱮ ᱵᱮᱱᱟᱜ ᱵᱮᱱᱟᱜ ᱟᱹᱰᱤ ᱦᱟᱹᱨᱭᱟᱹᱲ ᱛᱟᱞᱟᱨᱮ ᱢᱮᱱᱟᱜ ᱵᱤᱱᱟ ᱛᱟᱦᱚᱞᱮ?
ᱦᱮᱸ ᱱᱚᱛᱮ ᱫᱚ ᱟᱹᱰᱤ ᱦᱟᱦᱟᱲᱟᱜ ᱜᱮ ᱵᱩᱡᱷᱟᱹᱜᱼᱟ ᱢᱟᱱᱮ ᱵᱤᱨ ᱢᱤᱜ ᱮ ᱜᱷᱟᱹᱲᱤ ᱵᱮᱱ ᱦᱮᱞᱟ-ᱟ ᱵᱟᱝ ᱪᱮᱬᱮ ᱪᱩᱯᱨᱤᱭᱟᱜ ᱨᱟᱜ ᱠᱚ ᱥᱮ ᱱᱮᱛᱟᱨ ᱫᱚ ᱦᱟᱸᱜ ᱳᱫ ᱯᱩᱴᱠᱟᱹ ᱠᱚ ᱚᱢᱚᱱᱚᱜᱼᱟ ᱟᱨ ᱚᱱᱟᱠᱚ ᱟᱹᱜᱩ ᱠᱟ ᱛᱮ ᱞᱮ ᱡᱚᱢ ᱛᱟᱦᱮᱱᱟ ᱟᱹᱰᱤ ᱦᱟᱦᱟᱲᱟᱜ ᱜᱮ ᱵᱩᱡᱩᱜᱼᱟ᱾ ᱢᱟᱱᱮ ᱡᱟᱦᱟᱸ ᱫᱚ ᱩᱸ᱾ ᱵᱟᱝ ᱛᱟᱦᱮᱸᱞᱮᱠᱷᱟᱡ ᱫᱚ ᱚᱠᱟᱞᱮᱠᱟᱵᱮᱱ ᱥᱤᱵᱤᱞ ᱵᱮᱱ ᱵᱩᱡᱟ ᱱᱚᱛᱮ ᱵᱮᱱ ᱦᱮᱡ ᱞᱮᱱᱠᱷᱟᱱ ᱵᱮᱱ ᱵᱩᱡᱟ᱾ ᱴᱷᱤᱠᱭᱟ ᱡᱮ ᱩᱜ ᱯᱷᱩᱴᱠᱟᱹ ᱟᱠᱟ ᱥᱤᱵᱤᱞᱟ ᱢᱮᱱᱛᱮ?
ᱦᱮᱜ ᱯᱩᱴᱠᱟᱹ ᱫᱚᱧ ᱟᱸᱡᱚᱢ ᱟᱠᱟᱫ ᱜᱮᱭᱟ ᱵᱟᱡᱟᱨ ᱨᱮᱦᱚᱸ ᱫᱚᱢᱮ ᱫᱟᱢ ᱥᱮ ᱪᱮᱫ?
ᱦᱮᱸ ᱫᱟᱢ ᱜᱮᱭᱟ᱾ ᱟᱫᱚ ᱟᱠᱷᱨᱤᱧ ᱞᱮᱠᱟ ᱛᱮᱫᱚ ᱵᱟᱝ ᱠᱚ ᱧᱟᱢᱚᱜᱼᱟ ᱱᱚᱣᱟ ᱠᱚᱨᱮᱡ ᱦᱚᱸ᱾ ᱫᱤᱭᱹᱟ ᱚᱲᱟᱜ ᱡᱚᱢ ᱞᱮᱠᱟᱜᱮ ᱟᱹᱜᱩ ᱠᱚ ᱦᱩᱭᱩᱜ ᱛᱟᱦᱮᱱᱟ ᱩᱱᱠᱩ ᱜᱮ ᱩᱛᱩ ᱠᱟᱛᱮᱜ ᱡᱚᱢ ᱠᱚ ᱦᱩᱭᱩᱜᱼᱟ᱾ ᱟᱰᱤ ᱠᱷᱟᱹᱥᱤ ᱡᱮᱞ ᱯᱷᱮᱞ ᱥᱮᱵᱮᱞ ᱛᱟᱦᱮᱱᱟ᱾
ᱟᱹᱰᱤ ᱟᱹᱰᱤ ᱟᱹᱰᱤ ᱥᱚᱨᱚᱢ ᱜᱮᱢ ᱞᱟᱹᱭ ᱠᱮᱫᱟ ᱛᱟᱦᱚᱞᱮ᱾
ᱦᱮᱸ ᱠᱷᱤᱥᱤᱜ ᱥᱤ ᱡᱮᱞ ᱯᱷᱮᱞ ᱡᱩᱫᱤ ᱵᱮᱱ ᱡᱚᱢ ᱵᱟᱲᱟ ᱟᱠᱟᱟᱱ ᱛ ᱨᱟᱹᱥᱠᱟᱹ ᱜᱮᱢ ᱵᱩᱡᱟ᱾ ᱪᱮᱠ ᱠᱟ ᱟᱫᱚ
ᱟᱫᱚ ᱡᱚᱢ ᱵᱟᱨᱟ ᱫᱚ ᱵᱟᱝ ᱦᱩᱭ ᱠᱟᱱᱟ ᱦᱟᱸᱜ ᱠᱷᱟᱱ᱾ ᱵᱟᱹᱧ ᱞᱟᱹᱭ ᱫᱟᱲᱮᱜ ᱠᱟᱱᱟ ᱚᱠᱟ ᱞᱮᱠᱟ ᱥᱮᱨᱮᱢ ᱚᱠᱟᱞᱮ ᱞᱮᱠᱟ ᱥᱚᱲᱚᱢᱟ᱾
ᱦᱟᱸᱼᱦᱟᱸ᱾
ᱟᱵᱤᱱ ᱵᱤᱱ ᱡᱚᱢ ᱠᱟᱫᱟ ᱛᱟᱦᱚᱞᱮ?
ᱦᱮᱸ᱾ ᱚᱱᱟ ᱛᱮᱜᱮ
ᱛᱟᱦᱚᱞᱮ ᱵᱤᱨ ᱨᱮᱱᱟᱜ ᱡᱚᱜ ᱠᱚᱫᱚ
ᱦᱟ ᱵᱤᱨ ᱨᱮᱱᱟᱜ ᱡᱚ ᱠᱚᱦᱚᱸ ᱡᱚᱢ ᱦᱩᱭᱩᱜ ᱛᱟᱦᱮᱱᱟ ᱱᱤᱛᱚᱜ ᱫᱚ ᱵᱤᱨ ᱨᱮᱱᱟᱜ ᱡᱚ ᱵᱚᱞᱛᱮ ᱢᱮᱱᱟᱜᱼᱟ ᱠᱩᱫ ᱵᱤᱞᱤ, ᱟᱨ ᱟᱨ ᱚᱱᱟ ᱱᱤᱛᱚᱜ ᱫᱚ ᱦᱟᱸᱜ ᱵᱤᱨ ᱨᱮᱱᱟᱜ ᱡᱚᱫᱚᱜᱼᱟ ᱥᱮᱨᱚᱠᱚᱢ ᱫᱚ ᱟᱫᱚ ᱵᱟᱹᱱᱩᱜᱼᱟ ᱟᱨ ᱡᱟᱦᱟᱸᱭ ᱠᱚ ᱦᱟᱸᱜ ᱪᱟᱣᱞᱤ ᱵᱚᱞᱮ ᱠᱚ ᱢᱤᱫ ᱢᱤᱫᱴᱟᱝ ᱠᱚ ᱢᱮᱛᱟᱜ ᱛᱟᱦᱮᱱᱟ ᱚᱱᱟ ᱦᱚᱸ ᱛᱤᱠᱤ ᱠᱟᱛᱮᱫ ᱠᱚ ᱡᱚᱢ ᱛᱟᱦᱮᱱᱟ ᱟᱫᱚ
ᱪᱟᱭᱞᱤ ᱱᱚᱣᱟ ᱫᱚ ᱟᱵᱟᱨ ᱚᱠᱟ ᱞᱮᱠᱟᱱᱟᱜ ᱡᱚᱢᱟᱜ ᱠᱟᱱᱟ?
ᱦᱮᱸ ᱚᱱᱟ ᱢᱮᱱᱟᱜᱼᱟ᱾ ᱟᱫᱚ ᱞᱟᱹᱭ ᱠᱟᱛᱮᱫ ᱫᱚ ᱪᱤᱠᱟ ᱠᱟᱛᱮ ᱞᱤᱧ ᱵᱩᱡᱷᱟᱹᱣ ᱦᱚᱪᱚᱵᱤᱱᱟ, ᱫᱷᱟᱨᱮ ᱛᱟᱦᱮᱱ ᱠᱷᱟᱡ ᱞᱤᱧ ᱡᱚ ᱵᱮᱱ ᱧᱮᱞ ᱞᱮᱠᱷᱟᱡ ᱵᱮᱱ ᱵᱩᱡ ᱠᱮᱭᱟ᱾
ᱟᱪᱪᱷᱟ᱾ ᱱᱚᱣᱟ ᱧᱩᱛᱩᱢ ᱫᱚᱦᱟᱜ ᱠᱷᱟ ᱟᱹᱰᱤ ᱯᱳᱭᱞᱳ ᱫᱷᱟᱣ ᱜᱤᱧ ᱟᱸᱡᱚᱢ ᱠᱮᱫᱟ ᱡᱟᱦᱟᱸ ᱵᱤᱱ ᱞᱟᱹᱭ ᱠᱮᱫᱟ᱾
ᱦᱮᱸ ᱯᱳᱭᱞᱳ ᱱᱚᱣᱟ ᱫᱚ ᱡᱚᱛᱚ ᱦᱚᱲ ᱦᱟᱸᱜ ᱵᱟᱝᱠᱚ ᱢᱟᱹᱨ ᱛᱟᱦᱮᱱᱟ ᱟᱨ ᱡᱚᱛᱚ ᱦᱚᱲ ᱫᱚ ᱵᱟᱝᱠᱚ ᱵᱟᱲᱟᱭ ᱛᱟᱦᱮᱱᱟ ᱵᱤᱨ ᱫᱤᱥᱚᱢ ᱦᱚᱲ ᱛᱮᱫ ᱜᱮᱠᱚ ᱵᱟᱲᱟᱭ ᱛᱟᱦᱮᱱᱟ ᱡᱮ ᱱᱚᱣᱟ ᱠᱚ ᱡᱚᱢᱟ ᱢᱮᱱᱛᱮ ᱡᱮᱢᱚᱱ ᱟᱨᱦᱚᱸ ᱮᱴᱟᱜ ᱵᱷᱮᱜᱟᱨ ᱵᱷᱮᱜᱟᱨ ᱡᱮᱢᱚᱱ ᱞᱚᱣᱟ ᱚᱱᱟ ᱠᱚᱫᱚ ᱠᱚ ᱵᱟᱲᱟᱭ ᱛᱟᱦᱮᱱᱟ ᱡᱚᱢᱟᱠᱚ᱾
ᱦᱮᱸ ᱞᱚᱣᱟ ᱫᱩᱧ ᱟᱸᱡᱚᱢ ᱟᱠᱟᱫᱟ।
ᱞᱚᱣᱟ ᱵᱟᱠᱲᱮ
ᱟᱫᱚ ᱱᱟᱦᱟᱜ ᱪᱟᱣᱞᱤ ᱫᱚ ᱚᱠᱟᱨᱮ ᱦᱩᱭᱩᱜᱼᱟ ᱱᱚᱣᱟ ᱫᱚ
ᱵᱤᱨ ᱨᱮᱜᱮ ᱫᱟᱨᱮ ᱢᱮᱱᱟᱜᱼᱟ ᱫᱟᱨᱮ ᱨᱮ ᱡᱚᱜ ᱛᱟᱦᱮᱱᱟ᱾ ᱚᱱᱟ ᱠᱩᱱᱰᱤ ᱡᱟᱦᱟᱸ ᱵᱟᱠᱲᱮ ᱵᱚᱱ ᱢᱮᱛᱟᱜ ᱠᱟᱱ ᱠᱩᱱᱰᱤ ᱡᱚ ᱞᱮᱠᱟ ᱜᱮ᱾ ᱟᱫᱚ ᱱᱚᱣᱟ ᱫᱚ ᱠᱟᱹᱴᱤᱡ ᱵᱷᱮᱜᱟᱨ ᱧᱚᱜ ᱜᱮᱭᱟ ᱡᱚ ᱮᱠᱴᱩ ᱧᱮᱞᱛᱮ ᱾
ᱟᱪᱪᱷᱟ ᱱᱚᱣᱟ ᱫᱚ ᱵᱮᱨᱮᱞ ᱨᱮᱠᱚ ᱡᱚᱢᱟ ᱥᱮ ᱮᱢᱱᱤ ᱵᱤᱞᱤ ᱠᱟᱛᱮᱜ?
ᱵᱮᱨᱮᱜ ᱵᱮᱨᱮᱞ ᱨᱮᱜᱮ ᱵᱮᱨᱮᱞ ᱨᱮᱜᱮ ᱚᱱᱟ ᱫᱚ ᱛᱤᱠᱤ ᱠᱟᱛᱮᱫ ᱠᱚ ᱡᱚᱢᱟ ᱜᱮᱫ ᱠᱟᱛᱮᱫ᱾ ᱛᱮᱠᱮ ᱦᱩᱭᱩᱜ ᱜᱮᱭᱟ।
ᱟᱪᱪᱷᱟ ᱟᱫᱚ ᱡᱟᱦᱟᱱᱟᱜ ᱱᱚᱣᱟ ᱠᱷᱟᱹᱛᱤᱨ ᱦᱚᱲᱢᱚ ᱨᱮ ᱡᱟᱦᱟᱱᱟᱜ ᱵᱷᱟᱜᱮ ᱚᱨᱥᱚᱝᱮ ᱜᱤᱰᱤᱭᱟᱭ ᱚᱱᱠᱟᱱᱟᱜ ᱠᱟᱨᱚᱱ ᱟᱭᱢᱟ ᱜᱟᱱ ᱱᱚᱝᱠᱟ ᱡᱚᱢᱟᱜ ᱤᱧ ᱟᱸᱡᱚᱢ ᱟᱠᱟᱫᱟ ᱢᱟᱱᱮ ᱡᱚᱢ ᱦᱩᱧ ᱡᱚᱢ ᱟᱠᱟᱫᱟ ᱢᱚᱱᱮ ᱦᱚᱭ। ᱱᱚᱝᱠᱟ ᱠᱤᱪᱷᱩ ᱢᱮᱱᱟᱜᱼᱟ ᱡᱟᱦᱟᱸ ᱫᱚ᱾ ᱛᱤᱠᱤ ᱠᱟᱛᱮᱫ ᱦᱚᱸᱠᱚ ᱡᱚᱢᱟ ᱟᱫᱚ ᱦᱚᱲᱢᱚ ᱦᱟᱨᱦᱟᱛ ᱜᱮ ᱵᱩᱡᱷᱟᱹᱜᱼᱟ। ᱚᱱᱠᱟ ᱞᱮᱠᱟᱱᱟᱜ ᱡᱚᱢᱟᱜ ᱠᱟᱱᱟ ᱠᱤ? ᱱᱤᱛᱚᱜ ᱛᱤᱠᱤ ᱡᱚᱢᱟᱜ ᱮᱢ ᱞᱟᱹᱭ ᱠᱮᱫᱟ।
ᱦᱮᱸ ᱪᱟᱣᱞᱤᱮ ᱫᱚ ᱱᱚᱣᱟ ᱫᱚ ᱢᱟᱱᱮ ᱵᱚᱪᱷᱚᱨ ᱨᱮᱱᱟᱜ ᱢᱤᱫ ᱫᱷᱟᱣ ᱜᱮ ᱯᱷᱚᱞ ᱦᱩᱭᱩᱜ ᱛᱟᱦᱮᱸᱱᱟ ᱥᱮ ᱟᱫᱚ ᱱᱚᱜ ᱱᱚᱶᱟ ᱥᱤᱡᱤᱱ ᱜᱮ ᱱᱚᱣᱟ ᱫᱚ ᱧᱟᱯᱟᱢ ᱛᱟᱦᱮᱱᱟ ᱮᱴᱟᱜ ᱥᱤᱡᱤᱱ ᱫᱚ ᱵᱟᱝ ᱧᱟᱯᱟᱢᱼᱟ ᱟᱫᱚ ᱱᱚᱣᱟ ᱡᱟᱦᱟᱸᱭ ᱠᱚ ᱡᱚᱢ ᱵᱟᱲᱟ ᱠᱟᱫᱟ ᱢᱟᱱᱮ ᱱᱚᱣᱟ ᱫᱚ ᱚ ᱮᱴᱟᱜ ᱤᱭᱟᱹ ᱞᱮᱠᱟ ᱫᱚ ᱦᱚᱭᱛᱚ ᱵᱟᱝ ᱩᱱᱟᱹᱜ ᱜᱟᱱ ᱫᱚ ᱵᱟᱝ ᱥᱤᱵᱤᱞᱟ ᱡᱮᱢᱚᱱ ᱳᱭᱮ ᱚᱛᱨᱮ ᱨᱟᱝᱜᱚᱱᱤ ᱨᱟᱝᱜᱚᱱᱤ ᱡᱟᱦᱟᱸ ᱜᱩᱞ ᱜᱩᱞ ᱡᱚᱜᱼᱟ ᱤᱭᱟᱹ ᱞᱮᱠᱟ ᱵᱮᱸᱜᱟᱲ ᱧᱚᱜ ᱞᱮᱠᱟ ᱠᱟᱞᱟᱨ᱾ ᱤᱧ ᱧᱮᱞᱛᱮ
ᱟᱪ ᱱᱟ ᱜ ᱦᱤᱱ
ᱵ ᱛᱚ ᱦᱟᱞ ᱦᱟᱞ ᱱᱟᱥᱮ ᱱᱟᱥᱮ ᱜᱟᱨᱜᱟᱜ ᱴᱟᱭᱤᱯ ᱱᱟᱥᱮᱱᱟᱜ ᱟᱫᱚ ᱨᱟᱱ ᱨᱮ ᱛᱷᱚᱲᱟ ᱠᱟᱪ ᱛᱟᱦᱮᱱᱟ ᱚᱱᱟ ᱛᱮᱠᱚ ᱡᱚᱢ ᱫᱮ
ᱟᱪᱪᱷᱟ
ᱦᱚᱲᱢᱚ ᱨᱮ ᱨᱟᱱ ᱢᱩᱨᱜᱟᱹᱱ ᱨᱮ ᱠᱟᱡ ᱞᱟᱜᱟᱜ ᱛᱟᱦᱮᱱᱟ ᱚᱱᱟᱛᱮ ᱡᱚᱢ ᱜᱮᱭᱟ ᱠᱚ ᱟᱨ ᱼᱼ ᱯᱷᱚᱞ ᱰᱚᱞ ᱡᱚᱢ ᱞᱮᱠᱷᱟᱱ ᱜᱮᱛᱚ ᱢᱤᱫᱴᱟᱝ ᱦᱚᱲᱢᱚ ᱨᱮ ᱥᱩᱠᱛᱤ ᱥᱮ ᱮᱱᱟᱨᱡᱤ ᱦᱤᱡᱩᱜᱼᱟ।
ᱦᱮᱸ ᱟᱡ ᱛᱮ ᱜᱮ ᱠᱟᱱᱟ ᱫᱚ ᱾ ᱛᱟᱦᱚᱞᱮ ᱛᱤᱨᱤᱵᱤᱱ ᱩᱰᱩᱝ ᱟᱠᱟᱱᱟ ᱚᱲᱟᱜ ᱠᱷᱚᱱ ᱫᱚ ᱱᱚᱣᱟ ᱪᱟᱥ ᱠᱟᱹᱢᱤ ᱞᱟᱹᱜᱤᱫ ᱛᱮ
ᱩᱰᱩᱠ ᱦᱩᱭ ᱟᱠᱟᱱᱟ,
ᱡᱮᱦᱮᱛᱩ ᱟᱨᱚ ᱜᱷᱚᱱᱴᱟ ᱵᱟᱹᱭᱦᱟᱹᱲ ᱨᱮᱜᱮᱞᱤᱧ ᱠᱟᱴᱟᱣ ᱠᱮᱫᱟ।
ᱦᱚ
ᱵᱟᱹᱭᱦᱟᱹᱲ ᱨᱮᱜᱮ ᱡᱚᱢ, ᱥ
ᱟᱪᱪᱷᱟ ᱚᱱᱰᱮ ᱜᱮ ᱡᱷᱚᱛᱚ ᱠᱤᱪᱷᱩ ᱵᱟᱝ?
ᱦᱮᱸ
ᱚ ᱚᱱᱠᱟ ᱜᱮ ᱪᱟᱥ ᱠᱟᱹᱢᱤ ᱤᱫᱤ ᱠᱟᱛᱮ ᱫᱚ ᱟᱵᱤᱱ, ᱟᱹᱵᱤᱱ ᱜᱮ ᱵᱷᱟᱹᱜᱤ ᱴᱷᱤᱠ ᱵᱤᱱ ᱞᱟᱹᱭ ᱫᱟᱲᱮᱜᱼᱟ। ᱡᱮᱦᱮᱛᱩ ᱟᱹᱰᱤ ᱥᱩᱨ ᱠᱷᱚᱱ ᱢᱮᱱᱟᱜ ᱵᱮᱱᱟ ᱞᱟᱹᱭ ᱜᱟᱱᱚᱜᱼᱟ ᱡᱚᱯᱲᱟᱣ ᱜᱮ᱾
ᱟᱹᱧ ᱫᱚ ᱪᱟᱥ ᱠᱟᱹᱢᱤ ᱨᱮ ᱡᱚᱯᱲᱟᱣ ᱜᱮ ᱢᱮᱱᱟᱜ ᱞᱤᱧᱟ ᱟᱫᱚ ᱟᱵᱮᱱ ᱡᱮᱦᱮᱛᱩ ᱵᱮᱱ ᱞᱟᱹᱭ ᱼᱼ ᱠᱮᱫᱟ ᱱᱟᱢᱟᱞ ᱫᱤᱥᱚᱢ ᱟᱫᱚ ᱚᱱᱛᱮ ᱫᱚᱛᱚ ᱪᱟᱥ ᱦᱩᱭ ᱥᱟᱹᱛ ᱞᱮᱠᱟ ᱦᱩᱭ ᱥᱟᱹᱛ ᱟᱠᱟᱱᱟ ᱦᱟᱸᱜ।
ᱦᱮᱸ ᱦᱩᱭ ᱥᱟᱹᱛ ᱞᱮᱠᱟ ᱜᱮ।
ᱦᱮᱸ ᱛᱚ ᱠᱟᱨᱚᱱ ᱚᱱᱟ ᱠᱚᱨᱮ ᱛᱚ ᱠᱮᱱᱮᱞ ᱫᱟᱜ ᱥᱮ ᱟᱨ ᱟᱞᱮ ᱠᱚᱫᱚ ᱪᱚᱴ ᱪᱟᱸᱫᱳ ᱵᱷᱚᱨᱥᱟ।
ᱮᱠᱫᱚᱢ ᱦᱮᱸ ᱟᱞᱮ ᱥᱮᱫ ᱫᱚ ᱼᱼ ᱥᱮᱨᱢᱟ ᱫᱟᱜ ᱨᱮᱦᱚᱸ ᱴᱷᱤᱠ ᱜᱮᱭᱟ ᱟᱨ ᱱᱚᱣᱟ ᱪᱮᱫ ᱠᱚ ᱞᱟᱹᱭᱟ ᱠᱮᱱᱮᱞ ᱫᱟᱜ ᱦᱚᱸ ᱢᱤᱱᱤ ᱫᱟᱜ ᱠᱚᱦᱚᱸ
ᱦᱮᱸ ᱟᱞᱮ ᱠᱚᱫᱚ ᱵᱟᱹᱱᱩᱜᱼᱟ ᱛᱚ ᱛᱚ ᱠᱮᱱᱮᱞ ᱫᱟᱜ ᱠᱚᱫᱚ ᱵᱟᱹᱱᱩᱜᱼᱟ ᱪᱚᱴ ᱪᱟᱸᱫᱚ ᱡᱩᱫᱤ ᱫᱟᱜ ᱡᱟᱹᱲᱤ ᱠᱚ ᱠᱮᱜᱼᱟᱭ ᱛᱚ ᱵᱷᱟᱞᱤ ᱟᱨ ᱵᱟᱝ ᱠᱷᱟᱱ ᱫᱚ ᱚᱱᱠᱟ ᱜᱮ ᱛᱟᱦᱮᱸᱱᱟ
ᱚ ᱱᱚᱰᱮ ᱫᱚ ᱟᱨ ᱢᱤᱫ ᱴᱟᱝ ᱠᱚᱡ ᱟᱱᱟᱴ ᱫᱚ ᱟᱞᱮ ᱥᱮᱱ ᱫᱚᱦᱟᱜ ᱠᱟᱱ ᱵᱟᱹᱲᱛᱤ ᱫᱟᱜ ᱮ ᱡᱟᱹᱲᱤ ᱞᱮᱠᱷᱟᱱ ᱜᱮ ᱰᱩᱵᱤ ᱜᱚᱫ ᱠᱟᱜᱼᱟᱭ
ᱦᱮᱸ ᱦᱮᱸᱻᱮᱸ ᱱᱚᱛᱮ ᱫᱚ ᱚᱱᱟᱜᱮ ᱦᱟᱸᱜ ᱥᱚᱦᱚᱥᱟ ᱟᱨ ᱚᱱᱛᱮᱱᱟᱜ ᱠᱷᱮᱛ ᱠᱚᱫᱚ ᱡᱮᱢᱚᱱ ᱥᱚᱢᱚᱛᱚᱞ ᱥᱚᱢᱟᱱ ᱜᱮ ᱧᱮᱞᱚᱜᱼᱟ ᱢᱤᱫ ᱴᱟᱝ ᱡᱮ ᱢᱮᱱ ᱦᱩᱭᱩᱜᱼᱟ ᱢᱤᱫ ᱢᱤᱫᱴᱟᱝ ᱪᱟᱹᱥᱤᱭᱟᱜ ᱠᱟᱱ ᱜᱮᱭᱟ ᱦᱳᱭᱛᱚ ᱚᱱᱠᱟ ᱧᱮᱞᱚᱜᱼᱟ ᱟᱨ ᱱᱚᱛᱮ ᱟᱞᱮ ᱠᱚᱣᱟᱜ ᱡᱟᱦᱟᱸ ᱠᱷᱮᱛ ᱵᱟᱹᱫᱽ ᱱᱚᱣᱟ ᱠᱚᱫᱚ ᱜᱟᱰᱟ ᱰᱷᱤᱯᱩ ᱜᱟᱰᱟ ᱰᱷᱤᱯᱩ
ᱟᱪᱪᱷᱟ
ᱪᱮᱫ ᱞᱮᱠᱟ ᱛᱮ ᱱᱚᱭ ᱦᱟᱛ ᱵᱩᱨᱩ ᱢᱟᱜ ᱠᱟᱛᱮᱜ ᱚᱱᱟ ᱡᱟᱦᱟᱸ ᱱᱟᱞᱟ ᱥᱚᱰᱚᱜ ᱠᱚ ᱛᱟᱦᱮᱸ ᱠᱟᱱᱟ ᱚᱱᱟ ᱠᱚᱜᱮ ᱠᱚ ᱠᱷᱮᱛ ᱟᱠᱟᱫᱟ ᱥᱮ
ᱦᱮᱸ ᱛᱟᱦᱞᱮ ᱟᱞᱮ ᱥᱮᱫ ᱱᱚᱣᱟ ᱱᱟᱢᱟᱞ ᱫᱤᱵᱚᱥ ᱱᱟᱢᱟᱞ ᱫᱤᱥᱚᱢ ᱥᱮᱜ ᱦᱚᱸᱵᱤᱱ ᱦᱮᱡ ᱟᱠᱟᱱᱟ ᱥᱮᱪᱮᱫ ᱠᱟᱹᱢᱤ ᱠᱚ
ᱚᱱᱛᱮ ᱫᱚ ᱠᱟᱹᱢᱤ ᱫᱚ ᱵᱟᱝ ᱪᱟᱞᱟᱣ ᱦᱩᱭ ᱠᱟᱱ ᱛᱟᱦᱮᱸᱱᱟ ᱚᱱᱠᱟ ᱪᱟᱥ ᱠᱟᱹᱢᱤ ᱤᱫᱤ ᱠᱟᱛᱮ ᱫᱚ ᱮᱢᱱᱤ ᱯᱷᱳᱠᱟᱛ ᱱᱟ ᱠᱷᱷᱟ ᱚᱱᱛᱮ ᱪᱟᱞᱟᱣ ᱠᱟᱱᱟ ᱱᱚᱛᱮ ᱵᱤᱨᱵᱷᱩᱢ ᱥᱮᱱ ᱦᱚᱸ ᱪᱟᱞᱟᱣ ᱦᱩᱭ ᱠᱟᱱᱟ ᱟᱫᱚ ᱧᱮᱞ ᱦᱩᱭᱩᱜ ᱛᱟᱦᱮᱸᱱᱟ ᱚᱱᱟ ᱠᱚᱨᱮᱫᱚ ᱥᱚᱢᱚᱛᱚᱞ ᱠᱮᱱᱮᱞ ᱫᱟᱜ ᱠᱚ ᱢᱮᱱᱟᱜᱼᱟ ᱫᱮ ᱱᱚᱛᱮ ᱫᱚ ᱵᱟᱨᱚ ᱢᱟᱥ ᱜᱮ ᱪᱟᱥ ᱦᱩᱭᱩᱜ ᱛᱟᱦᱮᱸᱱᱟ ᱱᱚᱛᱮ ᱫᱚ ᱦᱚᱜᱼᱱᱟ ᱥᱤᱡᱤᱱ ᱜᱮ ᱡᱟᱦᱟᱸ ᱦᱩᱭᱱᱟ ᱵᱚᱨᱥᱟ
ᱫᱚ ᱱᱚᱣᱟ ᱫᱚ ᱮᱠᱫᱚᱢ ᱥᱟᱹᱨᱤ ᱠᱟᱛᱷᱟ ᱜᱮᱵᱤᱱ ᱞᱟᱹᱭ ᱟᱠᱟᱫᱟ ᱟᱞᱮ ᱥᱮᱫ ᱫᱚ ᱦᱟᱸᱜ ᱠᱷᱟᱱ ᱵᱟᱨᱚ ᱢᱟᱥ ᱜᱮ ᱪᱟᱥ ᱞᱟᱹᱭ ᱜᱟᱱᱚᱜᱼᱟ ᱡᱟᱦᱱᱟᱜ ᱵᱟᱝ ᱡᱟᱦᱟᱱᱟᱜ ᱫᱚ ᱪᱟᱥ ᱟᱠᱟᱫ ᱛᱮᱜᱮ ᱢᱮᱱᱟᱜ ᱜᱮᱭᱟ
ᱦᱮᱸ ᱦᱮᱸ ᱟᱨ ᱱᱚᱛᱮ ᱫᱚ ᱟᱞᱮ ᱫᱚ ᱫᱟᱜ ᱵᱮᱜᱚᱨ ᱛᱮ ᱵᱟᱞᱮ ᱪᱟᱥ ᱫᱟᱲᱮᱭᱟᱜ ᱠᱟᱱᱟ
ᱟᱪᱪᱷᱟ ᱞᱟᱹᱭ ᱜᱚᱱᱚᱜᱼᱟ ᱢᱤᱫ ᱫᱤᱠ ᱛᱮᱫᱚ ᱫᱩᱠ ᱦᱚᱸ ᱢᱮᱱᱟᱜᱼᱟ ᱢᱤᱫ ᱫᱤᱠ ᱛᱮᱫᱚ ᱵᱟᱹᱲᱤᱡ ᱦᱚᱸ ᱢᱮᱱᱟᱜᱼᱟ ᱟᱞᱮ ᱥᱮᱱ ᱵᱟᱹᱲᱛᱤ ᱫᱟᱜ ᱞᱮᱠᱷᱟᱱ ᱜᱮᱭ ᱪᱟᱵᱟ ᱜᱚᱜ ᱠᱟᱜᱼᱟᱭ ᱯᱩᱨᱟᱹ
ᱟᱫᱚ ᱵᱟᱠᱚ ᱞᱟᱹᱭᱟ ᱡᱮ ᱡᱟᱦᱟᱸ ᱛᱤᱱᱟᱹᱜ ᱢᱟᱱᱮ ᱡᱟᱦᱟᱸ ᱨᱮ ᱡᱟᱦᱟᱸ ᱛᱤᱱᱟᱹᱜ ᱥᱩᱠ ᱢᱮᱱᱟᱜᱼᱟ ᱚᱱᱟᱨᱮ ᱚᱱᱠᱟ ᱜᱮ ᱫᱩᱠ ᱦᱚᱸ ᱢᱮᱱᱟᱜᱼᱟ ᱡᱟᱦᱟᱸ ᱨᱮ ᱡᱟᱦᱟᱸ ᱞᱮᱠᱟ ᱫᱩᱠ ᱢᱮᱱᱟᱜᱼᱟ ᱚᱱᱟ ᱨᱮ ᱚᱱᱠᱟ ᱥᱩᱠ ᱦᱚᱸ ᱢᱮᱱᱟᱜᱼᱟ ᱛᱮ ᱡᱮᱢᱚᱱ ᱫᱩᱠ ᱢᱮᱱᱟᱜ ᱟᱠᱟᱫᱟ ᱢᱤᱫ ᱫᱤᱠ ᱢᱤᱫ ᱥᱮᱫ ᱛᱮ ᱟᱨ ᱢᱤᱫ ᱥᱮᱫ ᱵᱤᱨ ᱵᱩᱨᱩ ᱥᱮᱱ ᱠᱷᱚᱱ ᱫᱚ ᱥᱩᱠ ᱜᱮᱭᱟ ᱦᱮᱸ ᱥᱮᱛᱟᱜ ᱵᱮᱲᱟ ᱵᱤᱨ ᱵᱩᱨᱩ ᱦᱚᱭ ᱠᱚ ᱧᱟᱢᱚᱜᱼᱟ ᱟᱹᱰᱤ ᱪᱮᱴᱷᱟ ᱵᱩᱡᱩᱜᱼᱟ
ᱦᱮᱠᱫᱟ
ᱤᱱᱠᱟ ᱜᱮ ᱱᱟᱥᱮ ᱱᱟᱥᱮ ᱫᱚ ᱦᱳᱭ ᱛᱚ ᱛᱟᱦᱮᱸᱱ ᱜᱮᱭᱟ ᱡᱚᱛᱚ ᱠᱷᱮᱛᱨᱮ ᱜᱮ ᱚᱱᱛᱮ ᱡᱮᱢᱚᱱ ᱟᱵᱮᱱ ᱵᱮᱱ ᱞᱟᱹᱭ ᱠᱮᱫᱟ ᱡᱮ ᱫᱟᱜ ᱞᱮᱠᱷᱟᱱ ᱰᱩᱵᱩᱡᱚᱜᱼᱟ ᱥᱮᱨᱚᱠᱚᱢ ᱱᱚᱛᱮ ᱫᱚ ᱫᱟᱜ ᱞᱮᱠᱷᱟᱱ ᱫᱚ ᱚᱱᱟ ᱫᱚ ᱟᱹᱛᱩ ᱪᱟᱞᱟᱣᱮᱱ ᱜᱮᱭᱟ ᱫᱟᱜ ᱛᱚ ᱟᱨ ᱵᱟᱝ ᱛᱤᱸᱜᱩ ᱫᱟᱲᱮᱭᱟᱜᱼᱟ
ᱦᱮᱸ ᱞᱟᱹᱭ ᱜᱟᱱᱚᱜᱼᱟ ᱟᱯᱮ ᱵᱩᱨᱩ ᱥᱮᱫ ᱦᱚᱸ ᱟᱹᱰᱤ ᱱᱟᱯᱟᱭ ᱜᱮ ᱦᱟᱹᱨᱭᱟᱹᱲ ᱛᱟᱞᱟᱨᱮ ᱢᱮᱱᱟᱜ ᱯᱮᱭᱟ ᱱᱟᱯᱟᱭ ᱧᱚᱜ ᱢᱤᱫ ᱴᱟᱝ ᱚᱠᱥᱤᱡᱮᱱ ᱠᱚᱦᱚᱸ ᱯᱮ ᱧᱟᱢᱫᱟ
ᱦᱮᱸ
ᱢᱤᱫᱴᱟᱝ ᱥᱟᱥᱛᱷᱚ ᱠᱚ ᱦᱚᱸ ᱟᱹᱰᱤ ᱱᱟᱯᱟᱭ ᱧᱚᱜ ᱜᱮ ᱛᱟᱦᱮᱱ ᱛᱟᱯᱮᱭᱟ ᱫᱤ ᱟᱵᱟᱨ ᱱᱟᱯᱟᱭ ᱫᱤᱠᱜᱮ ᱥᱮᱸᱫᱽᱨᱟ ᱠᱚᱵᱽ ᱯᱮ ᱪᱟᱞᱟᱣ ᱫᱟᱲᱮᱭᱟᱜ-ᱟ ᱟᱞᱮ ᱱᱚᱦᱱᱟ ᱢᱟᱴ ᱥᱮᱫ ᱨᱮ ᱫᱚ ᱦᱟᱸᱜ ᱠᱷᱟᱱ ᱵᱤᱨ ᱠᱚᱦᱚᱸ ᱫᱚ ᱮᱠᱫᱚᱢ ᱜᱮ ᱵᱟᱱᱩᱜ ᱥᱮᱸᱫᱽᱨᱟ ᱫᱚ ᱮᱠᱫᱚᱢ ᱜᱮ ᱵᱟᱝ ᱜᱮ ᱟᱨ ᱦᱚᱭ ᱦᱤᱸᱥᱤᱫ ᱦᱳᱭ ᱱᱟᱥᱮ ᱱᱟᱜ ᱵᱟᱹᱲᱤᱡ ᱦᱚᱸᱵᱟᱹᱲᱤᱡ